ᱦᱮᱞᱳ
ᱦᱮᱞᱳ
ᱦᱮᱸ ᱡᱚᱦᱟᱨ ᱜᱮ
ᱡᱚᱦᱟᱨ ᱜᱮ ᱚᱠᱟᱞᱮᱠᱟ ᱢᱮᱱᱟᱜ ᱢᱮᱭᱟ
ᱵᱷᱟᱜᱮ ᱜᱮ ᱟᱢ ᱪᱮᱫᱠᱟ ᱦᱮᱱᱟᱜ ᱢᱮᱭᱟ
ᱤᱧᱦᱚᱸ ᱱᱤᱛᱚᱜ ᱫᱚ ᱱᱟᱯᱟᱭ ᱜᱮ
ᱚ ᱦᱮᱸ ᱛᱚ ᱮᱸᱜ ᱪᱮᱫ ᱦᱚᱸ ᱵᱟᱝᱟ ᱚᱲᱟᱜ ᱠᱚᱨᱮᱜ ᱜᱮ ᱟᱢ ᱫᱚ
ᱤᱧ ᱦᱚᱸ
ᱚ ᱦᱮᱸ ᱛᱚ ᱮ ᱞᱟᱹᱭᱮᱫ ᱛᱟᱦᱮᱸᱫ ᱟ. ᱧ ᱤᱭᱟᱹ ᱵᱟᱦᱟ ᱵᱚᱸᱜᱟ ᱤᱫᱤ ᱠᱟᱛᱮᱫ ᱟᱢ ᱴᱷᱮᱱ ᱠᱩᱠᱞᱤᱧ ᱫᱚᱦᱚᱭ ᱞᱟᱹᱜᱤᱫᱼᱟ
ᱚ ᱟᱪᱪᱷᱟ ᱞᱟᱹᱭ ᱢᱮ ᱢᱟ
ᱚ ᱦᱮᱸ ᱞᱟᱹᱭ ᱫᱟᱹᱧ ᱟᱯᱮ ᱥᱮᱫ ᱫᱚ ᱛᱟᱞᱦᱮᱸ ᱪᱮᱫ ᱠᱟ ᱵᱟᱦᱟ ᱵᱚᱸᱜᱟ ᱯᱮ ᱢᱟᱱᱟᱣ ᱜᱮᱭᱟ
ᱟᱞᱮ ᱥᱮᱫ ᱵᱟᱦᱟ ᱵᱚᱸᱜᱟ ᱮ ᱵᱷᱟᱹᱜᱤ ᱜᱮᱞᱮ ᱢᱟᱱᱟᱣ ᱜᱮᱭᱟ ᱵᱷᱟᱜᱤ ᱞᱮ ᱢᱟᱱᱟᱣ ᱜᱮᱭᱟ ᱟᱞᱮ ᱦᱚᱸ ᱵᱟᱦᱟ ᱵᱚᱸᱜᱟ
ᱚ ᱦᱮᱸ ᱛᱚ ᱟᱨ ᱛᱤᱱ ᱫᱤᱱ ᱯᱮ ᱢᱟᱱᱟᱣ ᱜᱮᱭᱟ
ᱟᱞᱮ ᱫᱚ ᱯᱮ ᱫᱤᱱ ᱜᱮᱞᱮ ᱢᱟᱱᱟᱣ ᱜᱮᱭᱟ ᱯᱳᱭᱞᱳ ᱫᱚ ᱫᱚᱥᱟᱨ ᱫᱚ ᱥᱟᱨᱫᱤ ᱟᱨ ᱛᱮᱥᱟᱨ ᱫᱚ ᱡᱟᱞᱮ
ᱦᱮᱸ ᱚ ᱟᱨ ᱵᱟᱦᱟ ᱵᱚᱸᱜᱟ ᱨᱮ ᱪᱮᱫᱠᱟ ᱯᱮ ᱵᱚᱸᱜᱟ ᱵᱩᱨᱩᱭ ᱜᱮᱭᱟ
ᱟ ᱵᱟᱦᱟ ᱵᱚᱸᱜᱟ ᱨᱮ ᱵᱚᱸᱜᱟ ᱵᱩᱨᱩ ᱛᱚ ᱩᱱ ᱦᱚᱞᱳᱜ ᱫᱚ ᱵᱚᱸᱜᱟ ᱠᱚ ᱜᱚᱸᱥᱟᱭ ᱠᱚᱞᱮ ᱰᱟᱠᱮ ᱠᱚᱣᱟ ᱟ ᱛᱚ ᱠᱩᱞᱤ ᱠᱚᱣᱟᱞᱮ ᱪᱮᱫ ᱞᱮ ᱛᱚ ᱪᱮᱫᱠᱟ ᱵᱟᱝ ᱜᱟᱱᱚᱜ ᱠᱟᱱᱟ ᱥᱮ ᱵᱟᱝ ᱜᱟᱱᱚᱜ ᱠᱟᱱᱟ ᱟᱠᱚ ᱠᱚ ᱠᱩᱥᱤ ᱨᱟᱹᱥᱠᱟᱹᱜ ᱠᱟᱱᱟ ᱥᱮ ᱵᱟᱝ ᱟᱠᱚᱣᱟᱜ ᱥᱟᱯᱟᱵ ᱠᱚ ᱡᱟᱦᱟᱱᱟᱜ ᱚ ᱡᱷᱚᱛᱚ ᱮᱱ ᱦᱚᱞᱳᱜ ᱨᱮᱠᱚ ᱯᱟᱸᱡᱟ ᱡᱚᱜᱟᱲ ᱠᱟᱜᱼᱟ ᱟᱨ ᱦᱩᱭᱩᱜ ᱠᱟᱱᱟ ᱡᱟᱦᱟᱸ ᱛᱚ ᱤᱭᱟᱹ ᱠᱚ ᱞᱟᱹᱭᱟ ᱚ ᱡᱟᱦᱮᱨ ᱫᱟᱵ ᱚᱱᱟ ᱠᱚ ᱜᱟᱱ ᱟᱠᱟᱱᱟ ᱥᱮ ᱵᱟᱝ ᱜᱟᱱ ᱟᱠᱟᱱᱟ ᱦᱟᱲᱟᱢ ᱡᱟᱦᱮᱨ ᱵᱩᱰᱦᱤ ᱡᱟᱦᱮᱨ ᱚᱱᱟ ᱠᱚ ᱠᱚ ᱧᱮᱞ ᱴᱷᱤᱠ ᱛᱟᱠᱚᱣᱟ ᱟᱪᱪᱷᱟ ᱚᱠᱟ ᱞᱮᱠᱟ ᱵᱚᱸᱜᱟ ᱵᱩᱨᱩ ᱦᱩᱭᱩᱜᱼᱟ ᱛᱤ ᱨᱮ ᱪᱟᱞᱟᱜ ᱦᱩᱭᱩᱜᱼᱟ ᱚᱱᱟ ᱠᱚᱞᱮ ᱠᱩᱞᱤ ᱠᱚᱣᱟ ᱤᱱᱟᱹ ᱛᱟᱭᱱᱚᱢ ᱩᱱ
ᱚ
ᱠᱟᱛᱷᱟ ᱞᱮᱠᱟ ᱛᱮᱜᱮ ᱥᱟᱨᱫᱤ ᱢᱟᱦᱟ ᱦᱤᱞᱚᱜ ᱟᱫᱚ ᱚᱱᱠᱟ ᱜᱮ ᱡᱚᱛᱚ ᱦᱚᱲ ᱛᱚᱯᱳ ᱥᱟᱯᱷᱟ ᱠᱟᱛᱮᱫ ᱟᱨ ᱤᱭᱟ. ᱱᱟᱭᱠᱮᱞ ᱞᱮ ᱤᱫᱤ ᱮᱭᱟ ᱵᱚᱸᱜᱟ ᱵᱩᱨᱩ ᱭᱟᱞᱮ
ᱦᱮᱸ
ᱡᱚᱢᱚᱠ ᱜᱮ ᱟᱞᱮ ᱥᱮᱫ ᱫᱚ ᱦᱩᱭᱩᱜᱼᱟ ᱥᱮᱸᱨᱮ‌ᱧ ᱠᱚᱦᱚᱸ ᱫᱚᱢᱮ ᱦᱩᱭᱩᱜᱼᱟ ᱟᱨ ᱟᱫᱚ ᱤᱫᱤ ᱠᱟᱛᱮᱫ ᱚᱱᱠᱟ ᱮᱱᱮᱡ ᱡᱟᱦᱟᱸ ᱞᱮᱠᱟ ᱯᱮ
ᱢᱟ ᱮᱱᱮᱡ ᱮᱱᱮᱡ ᱛᱮᱯᱮ ᱱᱟᱭᱠᱮ ᱫᱚᱯᱮ ᱤᱫᱤᱭ ᱭᱟ ᱥᱮ ᱚ ᱞᱟᱹᱭ ᱫᱟᱹᱧ ᱮᱱᱮᱡ ᱮᱱᱮᱡ ᱛᱮ ᱱᱟᱭᱠᱮ ᱯᱮ ᱤᱫᱤ
ᱦᱮᱸ ᱮᱱᱮᱡ ᱮᱱᱮᱡ ᱛᱮᱜᱮᱞᱮ ᱤᱫᱤᱭ ᱭᱟ ᱟᱫᱚ ᱚᱸᱰᱮ ᱥᱮᱱ ᱛᱟᱭᱱᱚᱢ ᱚᱱᱠᱟ ᱯᱮ ᱟᱠᱷᱲᱟ ᱞᱮ ᱮᱱᱮᱡᱼᱟ ᱤᱱᱟᱹ ᱛᱟᱭᱱᱚᱢ ᱟᱫᱚ ᱵᱚᱸᱜᱟ ᱵᱩᱨᱩ ᱠᱚ ᱮᱦᱚᱵᱟ
ᱟᱨ ᱡᱟᱦᱟᱸ ᱞᱮᱠᱟ ᱜᱮ ᱢᱟᱨᱟᱝ ᱵᱩᱨᱩ ᱡᱟᱦᱮᱨ ᱟᱭᱳ ᱤᱱᱟᱹ ᱛᱟᱭᱱᱚᱢ ᱢᱚᱬᱮ ᱠᱚ ᱛᱩᱨᱩᱭ ᱠᱚ ᱚᱱᱠᱟ ᱠᱟᱛᱮᱜ ᱠᱚ ᱵᱚᱸᱜᱟ ᱵᱩᱨᱩ ᱟᱠᱚᱣᱟ ᱟᱨ ᱟᱞᱮ ᱥᱮᱫ ᱫᱚ ᱢᱟᱨᱟᱝ ᱵᱩᱨᱩ ᱫᱚ ᱯᱩᱸᱰ ᱥᱟᱺᱰᱤ ᱡᱩᱫᱤ ᱵᱟᱦᱟ ᱦᱩᱭᱩᱜᱼᱟ ᱯᱩᱸᱰ ᱥᱟᱺᱰᱤ ᱟᱨ ᱢᱟᱜ ᱢᱚᱬᱮ ᱢᱟᱜ ᱢᱚᱬᱮ ᱨᱮᱠᱷᱟᱱ ᱫᱚ ᱯᱳᱲ ᱯᱟᱴᱷᱟ ᱟᱨᱠᱤ ᱱᱚᱝᱠᱟ ᱫᱟᱲᱮᱞᱮ ᱮᱢ ᱠᱚᱣᱟ ᱟᱨ ᱡᱟᱦᱮᱨ ᱟᱭᱳ ᱞᱟᱹᱜᱤᱫ ᱛᱮᱫᱚ ᱦᱮᱲᱟᱜ ᱠᱟᱞᱚᱴ ᱟᱨ ᱢᱟᱨᱟᱜ ᱢᱮ ᱢᱟᱨᱟᱝ ᱫᱟᱲᱮ ᱠᱚ ᱞᱟᱜᱟᱜᱼᱟ ᱩᱱᱫᱚ ᱜᱩᱞᱤ ᱯᱟᱹᱴᱷᱤ ᱟᱨ ᱢᱚᱬᱮ ᱠᱚ ᱛᱩᱲᱩᱡ ᱠᱚ ᱞᱟᱹᱜᱤᱫ ᱡᱟᱦᱟᱸ
ᱚ ᱦᱮᱸ ᱛᱚ ᱛᱟᱦᱚᱞᱮ ᱤᱭᱟᱹ ᱟᱯᱮ ᱥᱮᱫ ᱫᱚ ᱱᱟᱭᱠᱮ ᱫᱚ ᱪᱤᱞᱤᱯᱮ ᱢᱮᱛᱟᱭ ᱜᱮᱭᱟ
ᱱᱟᱭᱠᱮ ᱱᱟᱭᱠᱮ ᱜᱮᱞᱮ ᱢᱮᱛᱟᱣᱟᱭᱭᱟ
ᱱᱟᱭᱠᱮ ᱜᱮᱞᱮ ᱢᱮ ᱚ ᱟᱨ ᱛᱚ ᱟᱨ ᱤᱭᱟᱹ ᱛᱟᱦᱚᱞᱮ ᱵᱷᱟᱜᱮ ᱜᱮᱭᱟ ᱟᱹᱰᱤ ᱡᱟᱠ ᱡᱚᱢᱚᱠ ᱜᱮ ᱛᱟᱦᱚᱞᱮ ᱦᱩᱭᱩᱜ ᱜᱮᱭᱟ ᱟᱯᱮ ᱥᱮᱫ ᱦᱚᱸ ᱦᱮᱸ ᱥᱮ ᱵᱟᱝ
ᱟᱨ ᱡᱟᱞᱮᱢ ᱛᱟᱞᱟᱨ ᱜᱮ
ᱨᱚᱦᱚᱲ ᱠᱟᱛᱤ ᱠᱤ ᱚ ᱨᱚᱲ ᱠᱟᱹᱴᱤᱡ ᱵᱟᱝ ᱟᱸᱡᱚᱢᱚᱜ ᱠᱟᱱ ᱛᱟᱢᱟ
ᱱᱟᱭᱠᱮ ᱜᱮ ᱯᱳᱭᱞᱳ ᱡᱟᱞᱮ ᱫᱚᱭ ᱮᱦᱚᱵᱟ ᱚᱸᱰᱮ ᱜᱮ ᱩᱱᱤᱭᱟᱜ ᱤᱭᱟᱹ ᱥᱮᱸᱫᱽᱨᱟ ᱟᱨᱠᱤ ᱠᱤ ᱡᱟᱦᱟᱸ ᱠᱚ ᱧᱮᱞ ᱟᱠᱚ ᱛᱤᱱᱟᱹᱜ ᱞᱟᱜᱽ ᱵᱷᱟᱜ ᱱᱤᱭᱟᱹ ᱵᱟᱨᱟᱜ ᱫᱚ ᱚᱠᱟ ᱞᱮᱠᱟ ᱦᱩᱭᱩᱜᱼᱟ ᱚᱱᱠᱟ ᱚᱱᱟ ᱠᱚ ᱥᱮᱸᱫᱽᱨᱟ ᱠᱚ ᱦᱤᱡᱩᱜᱼᱟ ᱥᱮᱸᱫᱽᱨᱟ ᱪᱟᱞᱟᱜᱼᱟ ᱥᱮᱸᱫᱽᱨᱟ ᱠᱷᱚᱱ ᱦᱮᱡ ᱠᱟᱛᱮ ᱦᱟᱺᱰᱤ ᱠᱚ ᱧᱩ ᱧᱩ ᱛᱮᱜᱮ ᱟᱫᱚ ᱡᱟᱞᱮᱭᱟᱠᱚ ᱮᱱᱦᱤᱞᱚᱜ ᱦᱚᱸᱞᱮ ᱮᱱᱮᱡ ᱥᱮᱨᱮᱧᱟ ᱮᱱᱦᱤᱞᱚᱜ ᱫᱚ ᱟ ᱯᱟᱛᱟ ᱞᱮ ᱮᱱᱮᱡᱼᱟ ᱟᱨᱠᱤ
ᱚᱱᱟ ᱡᱟᱞᱮ ᱦᱤᱞᱚᱜ ᱫᱚ
ᱦᱚᱭ
ᱚ ᱟᱨ ᱩ ᱵᱟᱦᱟ ᱨᱮᱫᱚ ᱪᱤᱞᱮ ᱠᱚᱯᱮ ᱱᱮᱣᱛᱟ ᱠᱚᱜᱮᱭᱟ?
ᱟᱸ ᱡᱟᱶᱟ ᱡᱟᱶᱟᱭ ᱠᱚ᱾ ᱦᱟᱛᱚᱢ ᱠᱩᱢᱟᱹᱝ ᱠᱚ ᱠᱩᱲᱤ ᱜᱤᱫᱽᱨᱟᱹ ᱡᱟᱶᱟᱭ ᱜᱚᱝᱠᱮ ᱠᱚᱢᱟ ᱠᱚ ᱛᱟᱦᱮᱱ ᱠᱟᱱ ᱜᱮ᱾ ᱩᱱᱠᱩ ᱠᱚ ᱵᱟᱠᱷᱟᱱ ᱫᱚ ᱟᱨ ᱯᱚᱨᱚᱵ ᱠᱚᱫᱚ ᱵᱟᱝ ᱯᱟᱨᱚᱢᱚᱜᱼᱟ᱾
ᱦᱮᱸ ᱦᱮᱸ ᱦᱮᱸ ᱛᱚ
ᱟᱯᱮᱮᱥᱮᱫ ᱫᱚ ᱚᱠᱟ ᱞᱮᱠᱟ ᱪᱚᱯᱮ ᱢᱟᱱᱟᱣ?
ᱟᱞᱮᱥᱮᱫ ᱦᱚᱸ ᱚᱱᱮ ᱯᱮᱫᱤᱱ ᱜᱮ ᱩᱢ ᱢᱟᱦᱟ ᱥᱟᱹᱨᱫᱤ ᱢᱟᱦᱟ ᱟᱨ ᱤᱭᱟᱹ ᱡᱟᱞᱮ ᱢᱟᱦᱟ ᱟᱞᱮᱥᱮᱫ ᱫᱚ᱾
ᱯᱮ ᱢᱟᱦᱟ ᱜᱮᱞᱮ ᱢᱟᱱᱟᱣ ᱜᱮᱭᱟ ᱦᱮᱸ᱾
ᱟᱯᱮ ᱥᱮ ᱦᱚᱸ ᱡᱟᱠ
ᱦᱚᱭ ᱡᱟᱠᱜᱮ ᱦᱩᱭᱩᱜᱼᱟ ᱟᱞᱮᱥᱮᱫ ᱦᱚᱸ ᱮᱱᱮᱡ ᱥᱮᱨᱮᱧ ᱠᱚᱫᱚ ᱦᱩᱭᱩᱜ ᱜᱮᱭᱟ᱾
ᱚ
ᱵᱷᱟᱜᱮ ᱜᱮ ᱦᱩᱭᱩᱜ ᱜᱮᱭᱟ ᱮᱱᱮᱡ ᱥᱮᱨᱮᱧ ᱠᱚᱫᱚ᱾
ᱦᱩᱸ
ᱟᱫᱚ ᱡᱷᱚᱛᱚ ᱡᱟᱭᱜᱟ ᱛᱚ ᱡᱷᱚᱛᱚ ᱥᱚᱢᱟᱱ ᱫᱚ ᱵᱟᱝ ᱦᱩᱭᱩᱜ ᱛᱟᱵᱚᱱᱟ ᱡᱷᱚᱛᱚ ᱡᱟᱭᱜᱟ ᱜᱮ ᱟᱞᱟᱫᱟ ᱟᱞᱟᱫᱟ᱾
ᱦᱮᱸ ᱟᱪᱪᱷᱟ ᱟᱹᱰᱤ ᱡᱟᱭᱜᱟ ᱨᱮᱜᱮ ᱠᱚ ᱞᱟᱹᱭᱟ, ᱡᱮ ᱡᱟᱦᱮᱨ ᱟᱭᱳ ᱞᱟᱦᱟ ᱠᱚ ᱯᱩᱡᱟᱹ ᱟᱭᱟ ᱤᱱᱟᱹ ᱛᱟᱭᱱᱚᱢ ᱢᱟᱨᱟᱝ ᱵᱩᱨᱩ ᱟᱯᱮ ᱥᱮᱫ ᱫᱚ ᱚᱠᱟᱞᱮᱠᱟ ᱠᱚ ᱯᱩᱡᱟᱹᱣ ᱟᱭᱟ?
ᱟᱞᱮ ᱥᱮᱫ ᱦᱚᱸ ᱡᱟᱦᱮᱨ ᱟᱭᱳ ᱜᱮ ᱢᱟᱲᱟᱝ ᱠᱚ ᱯᱩᱡᱟᱹᱭ ᱟᱭᱟ ᱚᱱᱟ ᱯᱚᱨᱮ ᱢᱟᱨᱟᱝᱵᱩᱨᱩ ᱠᱚ ᱯᱩᱡᱟᱹᱣ ᱟᱭᱟ᱾
ᱚ ᱟᱪᱪᱷᱟ ᱱᱚᱣᱟ ᱫᱦᱚᱨᱚᱢ ᱵᱚᱸᱜᱟ ᱫᱚ ᱠᱚ ᱯᱩᱡᱟᱹᱣᱟᱭ ᱜᱮᱭᱟ᱾
ᱵᱟᱝ ᱟᱸᱡᱚᱢ ᱞᱮᱱ ᱛᱟᱢᱟ ᱪᱮᱫ ᱮᱢ ᱞᱟᱹᱭᱠᱮᱫᱟ ᱟᱨ ᱢᱤᱫ ᱫᱷᱟᱣ ᱞᱟᱹᱭ ᱢᱮ᱾
ᱞᱟᱹᱭᱫᱟᱹᱧ ᱫᱷᱚᱨᱚᱢ ᱫᱚ ᱚᱠᱟ ᱴᱷᱮᱱ ᱯᱮ ᱯᱩᱡᱟᱹᱟᱭ ᱜᱮᱭᱟ?
ᱦᱮᱞᱳ
ᱵᱟᱝ ᱟᱸᱡᱚᱢᱚᱜ ᱠᱟᱱᱟ?
ᱦᱮᱸ ᱵᱟᱝ ᱟᱸᱡᱚᱢ ᱞᱮᱱ ᱛᱟᱢᱟ᱾
ᱚ ᱦᱮᱹᱛᱚᱝ ᱟᱸᱡᱚᱢᱚᱜ ᱠᱟᱱᱟ?
ᱦᱳᱭ ᱟᱸᱡᱚᱢᱚᱜ ᱠᱟᱱᱟ ᱱᱤᱛᱳᱜᱼᱫᱚ᱾
ᱛᱟᱦᱞᱮ ᱤᱭᱟᱹ ᱵᱟᱦᱟ ᱨᱮᱢᱟ,
ᱵᱟᱦᱟ ᱚᱠᱟᱮᱠᱟ ᱢᱟᱜᱢᱚᱬᱮ ᱨᱮᱫᱚ ᱡᱟᱸᱠ ᱧᱚᱜ ᱟᱨ ᱵᱟᱦᱟ ᱨᱮᱫᱚ ᱵᱟᱝ ᱥᱮ ᱚᱠᱟᱞᱮᱠᱟ?
ᱦᱳᱭ ᱢᱟᱜᱢᱚᱬᱮ ᱫᱚ ᱠᱟᱹᱴᱤᱡ ᱢᱟᱱᱮ ᱡᱟᱸᱠ ᱧᱚᱜ ᱯᱮᱲᱟ ᱯᱟᱹᱲᱦᱟᱹ ᱠᱚ ᱫᱚᱢᱮ ᱱᱮᱶᱛᱟ ᱠᱚ ᱦᱩᱭᱩᱜᱼᱟ ᱟᱨ ᱢᱟᱜᱢᱚᱬᱮ ᱢᱟ ᱥᱮᱬᱟ ᱫᱟᱸᱲᱮ ᱵᱚᱸᱜᱟ ᱠᱚ ᱦᱩᱭᱩᱜ ᱟᱛᱚ᱾ ᱠᱟᱹᱴᱤᱡ ᱡᱟᱸᱠ ᱡᱚᱢᱚᱠ ᱜᱮ ᱦᱩᱭᱩᱜᱼᱟ, ᱟᱨ ᱵᱟᱦᱟ ᱨᱮᱫᱚ ᱩᱱᱟᱹᱜ ᱫᱚ ᱵᱟᱝ᱾ ᱩᱱᱟᱹᱜ ᱢᱟᱱᱮ ᱫᱚᱢᱮ ᱫᱚ ᱯᱮᱲᱟ ᱯᱟᱹᱲᱦᱟᱹ ᱠᱚᱦᱚᱸ ᱫᱚᱢᱮ ᱫᱚ ᱩᱱᱟᱹᱜ ᱥᱟᱺᱦᱤᱡ ᱫᱚ ᱵᱟᱞᱮ ᱱᱮᱶᱛᱟ ᱠᱚᱣᱟ᱾ ᱟᱨ ᱩᱱᱫᱚ ᱩᱱᱟᱹᱜ ᱫᱚ ᱵᱟᱝ ᱦᱩᱭᱩᱜᱼᱟ ᱢᱟᱱᱮ ᱢᱟᱜᱢᱚᱬᱮ ᱜᱮ ᱵᱤᱥᱤ ᱫᱚ ᱡᱟᱸᱠ ᱫᱚ ᱦᱩᱭᱩᱜᱼᱟ ᱟᱞᱮ ᱥᱮᱫ ᱫᱚ᱾
ᱚ ᱟᱪᱪᱷᱟ ᱵᱟᱦᱟ ᱢᱟᱜᱢᱚᱬᱮ ᱨᱮᱢᱟ ᱫᱚᱢᱮ ᱨᱟᱹᱥᱠᱟᱹᱭᱟᱵᱚᱱ ᱟᱵᱚᱣᱟᱜ ᱢᱟ ᱢᱟᱨᱟᱝ ᱯᱚᱨᱚᱵᱽ ᱠᱟᱱ ᱛᱟᱵᱚᱱᱟ᱾ ᱱᱚᱣᱟ ᱱᱟᱣᱟ ᱵᱚᱪᱷᱚᱨ ᱨᱮᱱᱟᱜ ᱯᱳᱭᱞᱳ ᱯᱚᱨᱚᱵᱽ ᱢᱮᱱᱛᱮᱵᱚᱱ ᱢᱟᱱᱟᱣᱟ᱾ ᱛᱟᱦᱞᱮ ᱵᱷᱤᱛ ᱠᱚ ᱪᱮᱫ ᱠᱟ ᱯᱮ ᱡᱮᱨᱮᱲ ᱯᱚᱛᱟᱣ ᱜᱮᱭᱟ ᱱᱮᱛᱟᱨ ᱢᱟ ᱫᱚᱢᱮ ᱱᱟᱱᱟ ᱦᱩᱱᱟᱹᱨ ᱵᱟᱦᱟ ᱠᱚ, ᱟᱸᱠᱟᱣᱮᱫ ᱫᱚ
ᱟᱫᱚ ᱟᱞᱮ ᱥᱮᱫ ᱦᱚᱸ ᱯᱚᱛᱟᱣ ᱫᱚ ᱦᱩᱭᱩᱜ ᱜᱮᱭᱟ ᱟᱫᱚ ᱩᱱᱟᱹᱜ ᱦᱟᱱᱮ ᱡᱮᱢᱚᱱ ᱮᱴᱟᱜ ᱥᱮᱫ ᱫᱚ ᱫᱚᱢᱮ ᱟᱹᱰᱤ ᱤᱭᱟᱹ ᱧᱚᱜ ᱠᱚ ᱟᱸᱠᱟᱣᱮᱫ ᱠᱚᱣᱟ ᱛᱚ ᱱᱮᱛᱟᱨ ᱫᱚ ᱩᱱᱟᱹᱜ ᱫᱚ ᱟᱞᱮ ᱥᱮᱫ ᱫᱚ ᱟᱹᱣᱨᱤ ᱦᱤᱡᱩᱜᱼᱟ ᱢᱟᱱᱮ ᱠᱚᱢ, ᱧᱚᱜ ᱜᱮ ᱩᱱᱟᱹᱜ ᱫᱚ ᱵᱟ ᱪᱷᱚᱵᱤ ᱩᱱᱠᱩ ᱵᱟᱠᱚ ᱟᱸᱠᱟᱣᱮᱫ ᱠᱚᱣᱟ ᱱᱮᱛᱟᱨ ᱫᱚ ᱠᱟᱹᱴᱤᱡ ᱚᱲᱟᱜ ᱫᱩᱣᱟᱹᱨ ᱩᱱᱠᱩ ᱢᱟ ᱟᱹᱰᱤ ᱪᱮᱦᱨᱟᱱ ᱪᱮᱦᱨᱟᱱ ᱠᱚ ᱠᱚᱭᱛᱟ ᱫᱚᱠᱚ ᱡᱩᱛ ᱫᱟ ᱟᱞᱮ ᱥᱮᱫ ᱦᱚᱸ ᱥᱟ ᱥᱟᱯᱟ ᱫᱚᱠᱚ ᱥᱟᱯᱟᱭᱟ ᱢᱟᱱᱮ ᱩᱱᱟᱹᱜ ᱪᱚᱨᱚᱠ ᱫᱚ ᱚᱱᱟ ᱠᱚᱫᱚ ᱵᱟᱠᱚ ᱟᱸᱠᱟᱣ-ᱟ ᱟᱨᱣᱨᱤ ᱦᱤᱡᱩᱜᱼᱟ ᱟᱞᱮᱥᱮᱫ ᱫᱚ ᱩᱱᱟᱹᱜ ᱜᱟᱱ ᱫᱚ
ᱚ ᱟᱫᱚ ᱟᱯᱮ ᱫᱚ ᱯᱷᱟᱨᱢᱟ ᱛᱮᱜᱮ ᱯᱮ ᱵᱮᱱᱟᱣᱮᱫᱼᱟ ᱥᱮ ᱚᱱᱟ ᱱᱚᱝᱠᱟ ᱛᱤ ᱠᱚᱛᱮ ᱯᱮ ᱟᱸᱠᱟᱣ ᱜᱮᱭᱟ
ᱯᱷᱟᱨᱢᱟ ᱛᱮᱜᱮ ᱛᱤ ᱛᱮᱫᱚ ᱩᱱᱟᱹᱜ ᱫᱚ ᱵᱟᱠᱚ ᱵᱟᱲᱟᱭᱟ ᱢᱤᱫᱵᱟᱨ ᱦᱚᱲ ᱠᱚ ᱵᱟᱲᱟᱭᱟ ᱡᱚᱛᱚ ᱦᱚᱲ ᱛᱚ ᱟᱨ ᱵᱟᱠᱚ ᱵᱟᱲᱟᱭᱟ ᱥᱮ ᱯᱷᱟᱨᱢᱟ ᱛᱮᱜᱮ ᱵᱤᱥᱤ ᱫᱚᱠᱚ ᱠᱚᱨᱟᱣᱫᱟ ᱦᱤᱛᱚᱜ ᱫᱚ
ᱦᱮᱸᱛᱚ
ᱟᱯᱮ ᱥᱮᱫ ᱫᱚ?
ᱟᱞᱮ ᱥᱮᱱ ᱦᱚᱸ ᱚᱱᱠᱟ ᱱᱮᱛᱟᱨ ᱫᱚ ᱫᱚᱢᱮ ᱱᱟᱯᱟᱭ ᱱᱟᱯᱟᱭ ᱯᱷᱟᱨᱢᱟ ᱠᱚᱦᱚᱸ ᱩᱰᱩᱝ ᱠᱟᱱᱟ ᱯᱷᱟᱨᱢᱟ ᱛᱮᱜᱮ ᱥᱚᱞᱦᱮ ᱠᱟᱹᱢᱤ ᱦᱩᱭᱩᱜ ᱠᱟᱱ ᱞᱮᱠᱟ ᱢᱚᱱᱮ ᱦᱩᱭᱩᱜ ᱠᱟᱱᱟ ᱚᱱᱟᱛᱮ ᱯᱚᱛᱟᱣ ᱡᱮᱲᱮᱨ ᱠᱚᱫᱚ ᱚᱱᱟ ᱠᱚ ᱦᱩᱭ ᱯᱚ ᱛᱟᱭᱱᱚᱢ ᱡᱟᱦᱟᱸ ᱪᱷᱩᱵᱤ ᱠᱚᱫᱚ ᱟᱨᱠᱤ ᱚᱱᱟ ᱠᱚᱫᱚ ᱚᱱᱟ ᱯᱷᱟᱨᱢᱟ ᱛᱮᱜᱮ ᱠᱚ ᱵᱟᱹᱭᱥᱟᱹᱣ ᱤᱫᱤᱭᱮᱫᱼᱟ ᱚᱱᱟ ᱫᱚ ᱟᱨ ᱠᱤ ᱥᱚᱞᱦᱮᱜ ᱠᱟᱱᱟ ᱠᱟᱹᱢᱤ ᱚᱱᱟ ᱛᱤ ᱛᱮᱫᱚ ᱟᱸᱠᱟᱣ ᱥᱚᱢᱚᱭ ᱞᱟᱜᱟᱜᱼᱟ ᱱᱚᱣᱟ ᱠᱷᱟᱱ ᱵᱟᱝ ᱞᱟᱜᱟᱜ ᱠᱟᱱᱟ
ᱚ ᱦᱮᱸ ᱛᱚ
ᱫᱚᱢᱮ ᱮᱱᱮᱡ ᱥᱮᱨᱮᱧ ᱠᱚᱨᱮᱱᱟᱜ ᱠᱚ ᱟᱸ ᱟᱸᱠᱟᱣ ᱜᱮᱭᱟ ᱡᱮᱦᱮᱛᱩ ᱵᱟᱦᱟ ᱢᱟᱜᱢᱚᱬᱮ ᱠᱟᱱᱟ ᱟᱫᱚ ᱚᱱᱟᱛᱮ ᱚᱠᱟ ᱞᱮᱠᱟᱱᱟᱜ ᱠᱷᱟᱡ ᱤᱭᱟᱹ ᱠᱚ ᱪᱷᱩᱵᱤ ᱠᱚ ᱵᱮᱥᱤ ᱯᱮ ᱵᱮᱵᱚᱦᱟᱨ ᱜᱮᱭᱟ
ᱟᱞᱮ ᱥᱮᱫ
ᱦᱳᱭ
ᱟᱞᱮᱥᱮᱫ ᱫᱚ ᱚᱸ ᱩᱱᱟᱹᱜ ᱪᱮᱫᱠᱟᱧ ᱞᱟᱹᱭᱟ ᱚᱱᱮ ᱵᱟᱦᱟ ᱠᱚᱜᱮ ᱱᱤᱛᱚᱜ ᱫᱚ ᱵᱮᱥᱤ ᱩᱹᱜᱟᱜ ᱮᱱᱮᱡ ᱥᱮᱨᱮᱧ ᱨᱮᱱᱟᱜ ᱫᱚ ᱩᱱᱟᱹᱜ ᱪᱚᱞ ᱟᱹᱣᱨᱤ ᱦᱤᱡᱩᱜᱼᱟ ᱟᱞᱮ ᱥᱮᱫ ᱢᱟ ᱮᱴᱟᱜ ᱥᱮᱫ ᱫᱚ ᱚᱱᱟ ᱠᱚ ᱱᱤᱛᱚᱜ ᱫᱚ ᱠᱚ ᱠᱚᱨᱟᱣᱮᱜᱼᱟ ᱠᱤᱱᱛᱩ ᱟᱞᱮ ᱱᱚᱣᱟ ᱥᱩᱨ ᱥᱩᱯᱩᱨ ᱡᱟᱦᱟᱸ ᱟᱹᱛᱩ ᱠᱚᱨᱮᱫ ᱫᱚ ᱩᱱᱟᱹᱜ ᱴᱟᱜ ᱫᱚ ᱟᱹᱣᱨᱤ ᱦᱤᱡᱩᱜᱼᱟ ᱩᱱᱟᱹᱜ ᱢᱟᱱᱮ ᱦᱟᱱᱮ ᱮᱱᱮᱡ ᱥᱮᱨᱮᱧ ᱟᱠᱟᱸᱟᱣᱟᱜ ᱠᱚ ᱥᱮ ᱟᱨᱦᱚ ᱦᱟᱱᱮ ᱴᱟᱢᱟᱠ ᱠᱚ ᱨᱩ ᱛᱩᱢᱫᱟᱜ ᱚᱱᱠᱟᱱᱟᱜ ᱠᱚᱫᱚ ᱟᱹᱣᱨᱤ ᱦᱤᱡᱩᱜᱼᱟ ᱮᱢᱱᱤ ᱥᱟᱫᱟ ᱥᱤᱫᱟᱹ ᱡᱟᱦᱟᱸ ᱵᱟᱦᱟ ᱠᱚ ᱟᱸᱠᱟᱣ ᱚᱱ ᱚᱱᱠᱟᱱᱟᱜ ᱠᱚ ᱦᱮᱸᱡ ᱠᱟᱱᱟ ᱟᱞᱮ ᱥᱮᱫ ᱫᱚ
ᱚ
ᱟᱯᱮ ᱥᱮᱫ ᱫᱚ ᱮᱱᱮᱡ ᱥᱮᱨᱮᱧ ᱮᱢᱟᱱᱟᱜ ᱩᱱᱠᱩ ᱚᱱᱠᱟᱱ ᱠᱚᱦᱚᱸ ᱯᱮ ᱟᱸᱠᱟᱣ ᱠᱚ ᱜᱮᱭᱟ
ᱦᱮᱸ ᱟᱠᱟᱸᱠᱟᱣᱮᱫ ᱠᱚᱜᱮᱭᱟ ᱠᱚ ᱚᱱᱟ ᱛᱮᱜᱮ ᱟᱨᱠᱤ ᱧᱮᱞᱚᱜ ᱠᱟᱱᱛᱮ ᱞᱟᱹᱭ ᱦᱩᱭᱩᱜ ᱠᱟᱱᱟ ᱟ ᱱᱤᱛᱚᱜ ᱢᱟ ᱜᱚᱴᱟ ᱜᱚᱴᱟ ᱜᱮᱠᱚ ᱪᱚᱞᱮᱜᱼᱟ ᱥᱮ
ᱦᱮᱸ
ᱛᱟᱦᱚᱞᱮ ᱡᱟᱦᱟᱸᱭᱟᱜ ᱦᱩᱱᱟᱹᱨ ᱠᱟᱱᱟ
ᱦᱮᱸ
ᱛᱟᱞᱦᱮ ᱩᱱᱠᱩ ᱠᱚ ᱢᱟᱱᱮ ᱟᱵᱚ ᱠᱚᱨᱮᱱ ᱦᱚᱸ ᱢᱟᱱᱮ ᱱᱚᱝᱠᱟ ᱫᱚᱢᱮ ᱟ ᱠᱚᱠᱚ ᱵᱟᱰᱟᱭ ᱜᱮᱭᱟ ᱟᱹᱰᱤ ᱦᱚᱲᱜᱮ ᱱᱚᱝᱠᱟ ᱤᱫᱤ ᱠᱟᱛᱮᱫ ᱦᱚᱸᱠᱚ ᱟᱸᱠᱟᱣ ᱵᱟᱲᱟ ᱦᱚᱪᱚᱭᱮᱫ ᱠᱚᱣᱟ ᱟᱫᱚ ᱟᱯᱮ ᱫᱚ ᱱᱚᱝᱠᱟ ᱢᱤᱫᱵᱟᱨ ᱫᱚ ᱡᱟᱦᱟᱸᱭ ᱠᱚ ᱟᱸᱠᱟᱣ ᱠᱚ ᱵᱟᱲᱟᱭᱟ ᱟᱹᱜᱩ ᱠᱟᱛᱮᱫ ᱵᱟᱯᱮ ᱟᱸᱠᱟᱣ ᱵᱟᱲᱟ ᱦᱚᱪᱚ ᱠᱟᱫ ᱠᱚᱣᱟ
ᱩᱹ ᱵᱟᱝ ᱵᱟᱝ ᱚᱱᱠᱟ ᱵᱟᱭᱨᱮ ᱨᱮᱱ ᱦᱮᱡ ᱠᱟᱛᱮ ᱚᱱᱠᱟ ᱟᱠᱟᱸᱠᱟᱣ ᱠᱚᱫᱚ ᱵᱟᱠᱚ ᱟᱹᱜᱩ ᱵᱟᱲᱟ ᱵᱟᱞᱮ ᱟᱹᱜᱩ ᱵᱟᱲᱟ ᱠᱟᱫ ᱟᱠᱟᱫ ᱠᱚᱣᱟ ᱱᱤᱡᱮ ᱛᱮᱜᱮ ᱡᱩᱫᱤ ᱡᱟᱦᱟᱸᱭ ᱠᱚᱠᱚ ᱵᱟᱲᱟᱭ ᱠᱷᱟᱱ ᱛᱤᱛᱮ ᱚᱱᱠᱟ ᱟᱨ ᱵᱟᱝᱠᱷᱟᱱ ᱫᱚ ᱯᱷᱟᱨᱢᱟ ᱛᱮᱜᱮ
ᱚ ᱟᱪᱪᱷᱟ ᱟᱢ ᱢᱟᱢ ᱞᱟᱹᱭ ᱠᱮᱫ ᱟᱯᱮ ᱥᱮᱫ ᱫᱚ ᱡᱤᱫᱟᱝ ᱡᱚᱢᱚᱠ ᱠᱚ ᱦᱩᱭᱩᱜ ᱠᱟᱱᱟ ᱵᱟᱦᱟ ᱵᱟᱦᱟ ᱢᱟᱜ ᱢᱚᱬᱮ ᱠᱚ
ᱵᱟᱝ ᱟᱸᱡᱚᱢᱚᱜ ᱠᱟᱱᱟ
ᱟᱯᱮ ᱚᱱᱟ ᱥᱩᱨ ᱥᱩᱯᱩᱨ ᱫᱚ ᱟᱵᱚ ᱱᱚᱣᱟ ᱥᱟᱱᱛᱟᱲ ᱠᱚᱜᱮ ᱵᱤᱥᱤ ᱢᱮᱱᱟᱜ ᱯᱮᱭᱟ
ᱦᱮᱸ ᱟᱞᱮ ᱥᱩᱨ ᱥᱩᱯᱩᱨ ᱟᱛᱳ ᱫᱚ ᱮᱠᱮᱱ ᱥᱟᱱᱛᱟᱲ ᱜᱮ ᱢᱮᱱᱟᱜ ᱠᱚᱣᱟ ᱱᱤᱛᱚᱜ ᱫᱚ
ᱦᱩᱸ ᱟᱹᱰᱤ ᱟᱹᱰᱤ ᱢᱟᱨᱟᱝ ᱚᱧᱪᱚᱞ ᱯᱟᱞᱮᱱ
ᱦᱳᱭ ᱢᱟᱨᱟᱝ ᱜᱮᱭᱟ ᱢᱟᱨᱟᱝ ᱫᱚ ᱢᱟᱨᱟᱝ ᱜᱮᱭᱟ ᱚᱱᱮ ᱛᱟᱞᱦᱮ ᱟᱞᱮ ᱚᱱᱟ ᱥᱩᱨ ᱥᱩᱯᱩᱨ ᱫᱚ ᱮᱠᱷᱮᱱ ᱦᱮᱸ ᱮᱱᱮᱡ ᱥᱮᱨᱮᱧ ᱫᱚ ᱦᱮᱱᱟᱜ ᱜᱮᱭᱟ ᱱᱤᱛᱳ ᱦᱟᱹᱵᱤᱡ ᱛᱮ
ᱟᱫᱚ ᱥᱟᱱᱛᱟᱲ ᱮᱠᱮᱱ ᱛᱟᱸᱦᱮᱱ ᱢᱟᱱᱮ ᱫᱚ ᱮᱱᱮᱡ ᱥᱮᱨᱮᱧ ᱠᱚᱫᱚ ᱪᱚᱞ ᱛᱟᱸᱦᱮᱱ ᱜᱮᱭᱟ
ᱦᱮᱸ ᱮᱱᱮᱡ ᱥᱮᱨᱮᱧ ᱫᱚ ᱦᱮᱱᱟᱜ ᱜᱮᱭᱟ ᱱᱤᱛᱚᱜ ᱫᱷᱟᱹᱵᱤᱡ ᱛᱮᱛᱚ ᱟᱯᱮ ᱥᱮᱫ ᱫᱚ ᱟᱯᱮ ᱡᱟᱦᱟᱸᱨᱮ ᱢᱮᱱᱟᱜ ᱯᱮᱭᱟ ᱚᱸᱰᱮ ᱫᱚ ᱪᱮᱫᱞᱠᱟ ᱥᱟᱱᱛᱟᱲ ᱜᱮ ᱦᱮᱱᱟᱜ ᱠᱚᱣᱟ ᱥᱮ ᱟᱨᱚ ᱦᱮᱱᱟᱜ
ᱟᱞᱮ ᱫᱚ ᱱᱤᱛᱚᱝ ᱫᱚ ᱱᱟᱜ ᱢᱮᱥᱟᱢᱤᱥᱤ ᱜᱮ ᱢᱮᱱᱟᱜ ᱞᱮᱭᱟ ᱮᱠᱞᱟ ᱫᱚ ᱵᱟᱝ ᱜᱮ
ᱚ
ᱱᱚᱝ ᱠᱟ ᱦᱚᱲ ᱜᱮ ᱟᱨᱠᱤ ᱥᱟᱱᱟᱢ ᱠᱚᱜᱮ ᱪᱷᱟᱟᱹᱛᱤᱠ ᱠᱚ ᱟᱞᱮ ᱦᱚᱸ ᱢᱮᱥ ᱢᱤᱥᱤ ᱜᱮ ᱢᱮᱱᱟᱜ ᱞᱮᱭᱟ
ᱚ ᱦᱮᱸᱛᱚ ᱛᱟᱞᱦᱮ ᱱᱟᱯᱟᱭ ᱜᱮᱯᱮ ᱢᱟᱱᱟᱣᱟ ᱛᱟᱞᱦᱮ ᱟᱯᱮ ᱥᱮᱫ ᱦᱚᱸ
ᱦᱳᱭ ᱟᱨ ᱟᱭᱢᱟ ᱦᱚᱲ ᱜᱮᱠᱚ ᱞᱟᱹᱭᱮᱫᱼᱟ ᱵᱟᱝᱢᱟ ᱯᱚᱨᱚᱵᱽ ᱯᱩᱱᱟᱹᱭ ᱠᱚᱨᱮ ᱦᱟᱺᱰᱤ ᱪᱚᱰᱚᱨ ᱵᱟᱝ ᱜᱟᱱᱚᱜᱼᱟ ᱟᱫᱚ ᱟᱯᱮ ᱥᱮᱫ ᱫᱚ ᱛᱟᱞᱦᱮ ᱵᱟᱦᱟ ᱢᱟᱜ ᱢᱚᱬᱮ ᱨᱮᱫᱚ ᱦᱟᱺᱰᱤ ᱠᱚᱫᱚ ᱯᱮ ᱪᱚᱰᱚᱨ ᱜᱮᱭᱟ ᱥᱮ ᱵᱟᱝ
ᱵᱟᱦᱟ ᱢᱟᱜ ᱢᱚᱬᱮ ᱨᱮᱫᱚ ᱡᱟᱦᱟᱸ